ᱦᱮᱞᱳ
ᱦᱮᱸ
ᱨᱚᱲ ᱟᱸᱡᱚᱢᱚᱜ ᱠᱟᱱᱟ ᱴᱷᱟᱹᱭᱠᱟᱹ ᱥᱟᱹᱦᱤᱡ
ᱦᱮᱸ ᱟᱸᱡᱚᱢᱚᱜ ᱠᱟᱱᱟ
ᱛᱟᱦᱚᱞᱮ ᱱᱤᱛᱚᱜ ᱫᱚ ᱛᱮᱦᱤᱧ ᱫᱚᱞᱟᱝ ᱜᱟᱯᱟᱞ ᱢᱟᱨᱟᱜᱼᱟ ᱡᱟᱦᱟᱸ ᱫᱚ ᱦᱩᱭᱩᱜ ᱠᱟᱱᱟ ᱢᱳᱵᱟᱭᱤᱞ ᱯᱷᱳᱱ ᱵᱮᱵᱚᱦᱟᱨ ᱤᱫᱤ ᱠᱟᱛᱮᱫ
ᱱᱤᱛᱚᱜ ᱱᱟᱦᱟᱜ ᱡᱩᱜᱽ ᱨᱮ ᱢᱳᱵᱟᱭᱤᱞ ᱯᱷᱳᱱ ᱩᱱᱟᱹᱜ ᱞᱟᱹᱠᱛᱤᱭᱟᱱᱟᱜ ᱠᱟᱱᱟ ᱢᱮᱱᱛᱮ ᱟᱢᱮᱢ ᱢᱚᱱᱮᱭᱟ ᱥᱮ ᱚᱱᱟ ᱤᱫᱤ ᱠᱟ ᱠᱟᱛᱮᱫ ᱜᱮᱞᱟᱝ ᱚᱲᱮ ᱲᱯᱟᱛᱞᱟᱝ ᱜᱟᱞᱚᱪᱟ ᱟᱞᱟᱝ ᱵᱟᱨ ᱦᱚᱲ ᱛᱟᱞᱟᱨᱮ
ᱴᱷᱤᱠ ᱜᱮᱭᱟ ᱞᱟᱹᱠᱛᱤ ᱫᱚ ᱥᱟᱹᱨᱤ ᱜᱮ ᱟᱹᱰᱤ ᱟᱹᱰᱤ ᱜᱮ ᱥᱩᱵᱤᱫᱷᱟ ᱠᱟᱱᱟ ᱢᱚᱱ ᱡᱷᱚᱛᱚ ᱛᱮᱜᱮ ᱱᱚᱜᱼᱚᱭ ᱱᱤᱛᱚᱜ ᱡᱟᱦᱟᱱᱟᱜ ᱪᱟᱞᱟᱣ ᱠᱟᱛᱮ ᱡᱟᱦᱟᱸ ᱡᱤᱱᱤᱥ ᱞᱟᱹᱭ ᱦᱚᱴᱚᱠᱟᱜ ᱟᱵᱚᱱ ᱥᱮ ᱪᱟᱞᱟᱣ ᱠᱟᱛᱮ ᱡᱟᱦᱱᱟᱜ ᱡᱤᱱᱤᱥ ᱵᱚᱱ ᱤᱫᱤ ᱦᱚᱴᱚ ᱠᱟᱜᱼᱟ ᱱᱤᱛᱚᱜ ᱫᱚ ᱚᱱᱠᱟ ᱫᱚ ᱵᱟᱝ ᱱᱤᱛᱚᱜ ᱫᱚ ᱡᱷᱚᱛᱚ ᱠᱤᱪᱷᱩ ᱜᱮ ᱯᱷᱳᱱ ᱛᱮᱜᱮ ᱦᱩᱭᱩᱜ ᱠᱟᱱᱟ ᱡᱟᱦᱟᱸᱭ ᱵᱟᱵᱚᱱ ᱧᱟᱢ ᱞᱮᱫᱮᱭᱟ ᱦᱳᱭ ᱪᱟᱞᱟᱣ ᱵᱟᱝ ᱦᱩᱭ ᱞᱮᱱᱟ ᱵᱟᱯᱞᱟ ᱠᱚᱨᱮᱜ ᱵᱷᱟᱸᱰᱟᱱ ᱠᱚᱨᱮᱜ ᱜᱤᱨᱟᱹ ᱟᱠᱚᱣᱟᱢ ᱚᱱᱟ ᱞᱟᱹᱜᱤᱫ ᱛᱮ ᱯᱷᱳᱱ ᱛᱮᱢ ᱞᱟᱹᱭ ᱟᱫᱮᱭᱟ ᱩᱱᱤ ᱡᱮ ᱛᱮᱦᱮᱧ ᱱᱩᱱᱟᱹᱜ ᱫᱤᱱᱨᱮ ᱱᱚᱝᱠᱟ ᱞᱮ ᱠᱚᱨᱟᱣ ᱦᱚᱪᱚᱭᱮᱫᱟ ᱛᱟᱦᱞᱮ ᱟᱯᱮ ᱦᱤᱡᱩᱜ ᱯᱮ ᱟᱨ ᱡᱚᱠᱷᱚᱱ ᱱᱚᱛᱮ ᱯᱚᱭᱥᱟ ᱠᱳᱞ ᱠᱚ ᱯᱚᱭᱥᱟ ᱠᱳᱞ ᱠᱚᱦᱚᱸ ᱚᱱᱞᱟᱭᱤᱱ ᱛᱮ ᱦᱚᱛᱚ ᱠᱤᱪᱷᱩ ᱦᱩᱭᱩᱜ ᱠᱟᱱᱟ ᱡᱟᱦᱟᱱᱟᱜ ᱯᱷᱨᱚᱢ ᱯᱮᱨᱮᱡ ᱠᱚᱦᱚᱸ ᱯᱷᱳᱱ ᱢᱟᱫᱽᱫᱷᱚᱢ ᱛᱮᱜᱮ ᱦᱩᱭᱩᱜ ᱠᱟᱱᱟ ᱡᱟᱵᱚᱛᱤᱭᱚ ᱠᱟᱹᱢᱤ ᱠᱚᱜᱮ ᱯᱷᱳᱱ ᱢᱟᱫᱽᱫᱷᱚᱢ ᱛᱮ ᱦᱩᱭᱩᱜ ᱠᱟᱱᱟ ᱟᱨᱠᱤ ᱟᱹᱰᱤ ᱜᱮ ᱥᱩᱵᱤᱫᱷᱟ
ᱟᱵᱚ ᱡᱩᱫᱤ ᱯᱷᱳᱱ ᱵᱮᱵᱚᱦᱟᱨ ᱨᱮᱱᱟᱜ ᱠᱟᱛᱷᱟ ᱵᱚᱱ ᱞᱟᱹᱭᱟ ᱯᱳᱭᱞᱳ ᱨᱮᱜᱮ ᱟᱵᱚᱣᱟᱜ ᱯᱷᱳᱱ ᱢᱟᱱᱮ ᱟᱹᱰᱤ ᱠᱤᱪᱷᱩ ᱛᱟᱦᱮᱱ ᱠᱟᱱ ᱛᱟᱵᱚᱱᱟ ᱢᱤᱫᱴᱟᱝ ᱛᱤ ᱪᱩᱯᱩᱫ ᱨᱮ ᱢᱤᱫᱴᱟᱝ ᱫᱷᱟᱹᱨᱛᱤ ᱨᱮᱱᱟᱜ ᱢᱚᱦᱟ ᱵᱤᱼᱼ ᱛᱟᱜ ᱞᱚᱭ ᱥᱮ ᱢᱟᱨᱟᱝ ᱠᱷᱚᱱ ᱦᱚᱸ ᱢᱟᱨᱟᱝ ᱵᱤᱫᱽᱫᱟᱹᱜᱟᱲ ᱢᱮᱱᱛᱮ ᱢᱤᱫᱴᱟᱝ ᱯᱷᱳᱱᱮᱢ ᱞᱟᱹᱭ ᱫᱟᱲᱮᱭᱟᱜᱼᱟ᱾
ᱪᱮᱫᱟᱜ ᱵᱟᱝᱢᱟ ᱯᱷᱳᱱ ᱛᱟᱞᱟᱨᱮᱢ ᱧᱟᱢ ᱮᱫᱟ ᱡᱟᱦᱟᱸ ᱫᱚ ᱫᱤᱱᱟᱹᱢ ᱫᱤᱱ ᱞᱟᱜᱟᱜᱼᱟ ᱯᱷᱳᱱ ᱛᱟᱞᱟᱨᱮᱢ ᱧᱟᱢ ᱮᱫᱟ ᱞᱟᱭᱤᱴ ᱡᱟᱦᱟᱸ ᱫᱚ ᱟᱹᱭᱩᱵ ᱵᱮᱲᱟ ᱞᱟᱭᱤᱴ ᱫᱚ ᱞᱟᱹᱠᱛᱤᱜ ᱠᱟᱱᱟ ᱟᱨᱚ ᱯᱷᱳᱱ ᱛᱤ ᱨᱮ ᱫᱚ ᱠᱚᱞᱠᱚᱞᱤᱴᱟᱨ ᱢᱟᱱᱮ ᱞᱮᱠᱷᱟ ᱞᱮᱠᱟ ᱡᱚᱠᱷᱱᱟᱜ ᱡᱤᱱᱤᱥ ᱫᱚᱢ ᱧᱟᱢᱮᱫ ᱜᱮᱭᱟ ᱴᱷᱤᱠ ᱜᱮᱭᱟ ᱟᱵᱚᱣᱟᱜ ᱱᱚᱣᱟ ᱢᱟᱹᱱᱢᱤ ᱡᱤᱭᱚᱱ ᱨᱮ
ᱫᱤᱱᱟᱹᱢ ᱫᱤᱱ ᱨᱮ ᱡᱟᱦᱟᱸ ᱠᱚ ᱞᱟᱜᱟᱜᱼᱟ ᱚᱱᱟ ᱠᱚᱨᱮ ᱨᱮᱱᱟᱜ ᱛᱚ ᱢᱳᱵᱟᱭᱤᱞ ᱨᱮᱱᱟᱜ ᱫᱚ ᱟᱹᱰᱤ ᱠᱤᱪᱷᱩ ᱜᱮ ᱵᱮᱵᱚᱦᱟᱨᱚᱜ ᱠᱟᱱᱟ ᱮᱱᱼᱼ ᱮᱱᱛᱮ ᱨᱮᱦᱚᱸ ᱢᱤᱫ ᱢᱤᱫ ᱛᱮ ᱠᱟᱹᱴᱤᱡ ᱞᱟᱝ ᱜᱟᱯᱟᱞᱢᱟᱨᱟᱣ ᱨᱮᱱᱟᱜ ᱞᱟᱝ ᱪᱮᱥᱴᱟᱭᱟ᱾ ᱡᱮᱢᱚᱱ ᱩᱱ ᱡᱩᱫᱤᱢ ᱞᱟᱹᱭᱟ ᱢᱤᱫᱴᱟᱝ ᱫᱮᱥ-ᱵᱤᱫᱮᱥ ᱥᱟᱝ ᱡᱟᱦᱟ ᱨᱚᱯᱚᱲ ᱠᱚ ᱯᱮᱲᱟ ᱯᱟᱹᱲᱦᱟᱹ ᱥᱟᱶ ᱚᱲᱟᱜ ᱦᱚᱲ ᱥᱟᱶ ᱚᱱᱟ ᱯᱟᱹᱦᱤᱞ ᱟᱨ ᱱᱤᱛᱚᱜ ᱪᱮᱫᱠᱟ ᱟᱵᱚᱭ ᱥᱩᱵᱤᱫᱷᱟ ᱟᱠᱟᱫ ᱛᱟᱵᱚᱱᱟ᱾
ᱯᱟᱹᱦᱤᱞ ᱠᱷᱚᱱ ᱫᱚ ᱥᱚᱛᱤᱜᱮ ᱟᱹᱰᱤ ᱱᱤᱛᱚᱜ ᱟᱹᱰᱤ ᱥᱩᱵᱤᱫᱷᱟ ᱟᱠᱟᱫ ᱵᱚᱱᱟᱭ ᱡᱟᱦᱟᱸᱨᱮ ᱟᱵᱚ ᱪᱟᱞᱟᱣ ᱦᱩᱭᱩᱜ ᱛᱟᱵᱚᱱ ᱛᱟᱦᱮᱸᱜ ᱠᱷᱚᱵᱚᱨ ᱤᱫᱤ ᱦᱚᱴᱚ ᱞᱟᱹᱜᱤᱫ ᱛᱮ ᱚᱱᱟ ᱱᱤᱛᱚᱜ ᱵᱟᱝ ᱠᱚᱨᱟᱣ ᱦᱩᱭᱩᱜ ᱠᱟᱱ ᱛᱟᱵᱚᱱᱟ ᱯᱷᱳᱱ ᱢᱟᱫᱽᱫᱷᱚᱢ ᱛᱮᱵᱚᱱ ᱠᱚᱨᱟᱣ ᱫᱟᱲᱮᱭᱟᱜ ᱠᱟᱱᱟ᱾ ᱡᱚᱠᱷᱚᱱ ᱜᱮ ᱱᱚᱜᱼ ᱱᱤᱛᱚᱜ ᱡᱟᱦᱟᱸᱭ ᱚᱲᱟᱜ ᱨᱮ ᱚᱥᱩᱼᱼ ᱥᱩᱵᱤᱫᱟᱭᱱᱟᱭ ᱥᱮ ᱡᱟᱦᱟᱸᱛᱮ ᱪᱟᱞᱟᱣ ᱠᱟᱱᱟᱭ ᱚᱸᱰᱮ ᱡᱟᱦᱟᱸ ᱥᱚᱢᱚᱥᱥᱟ ᱨᱮ ᱯᱟᱲᱟᱣ ᱟᱠᱟᱱᱟᱭ ᱚᱸᱰᱮ ᱠᱷᱚᱱ ᱩᱱᱤ ᱥᱚᱸᱜᱮ ᱥᱚᱸᱜᱮ ᱯᱷᱳᱱ ᱠᱟᱛᱮ ᱵᱟᱲᱟᱭ ᱦᱚᱪᱚ ᱫᱟᱲᱮᱭᱟ ᱦᱳᱭ ᱥᱮ ᱱᱚᱝᱠᱟ ᱦᱩᱭ ᱠᱟᱱᱟ ᱡᱮ ᱦᱤᱡᱩᱜ ᱯᱮ ᱵᱚᱞᱮ
ᱦᱮᱸ ᱢᱟᱱᱮ ᱯᱟᱦᱤᱞ ᱜᱤᱨᱟᱹ ᱥᱟᱶᱛᱮ ᱮᱸ ᱪᱤᱴᱷᱤ ᱥᱟᱠᱟᱢ ᱛᱟᱞᱟᱛᱮ ᱟᱵᱚ ᱵᱚᱱ ᱵᱟᱰᱟᱭ ᱦᱚᱪᱚᱭ ᱠᱮᱠᱚᱣᱟ᱾ ᱡᱟᱦᱟᱸ ᱫᱚ ᱚᱱᱟ ᱨᱮᱱᱟᱜ ᱯᱨᱚᱥᱮᱥ ᱫᱚ ᱢᱤᱫᱴᱟᱱ ᱡᱩᱫᱤ ᱪᱤᱴᱷᱤᱢ ᱠᱳᱞᱟᱭᱟ ᱱᱚᱣᱟ ᱪᱟᱞᱟᱣ ᱛᱮ ᱟᱹᱰᱤ ᱟᱭᱢᱟ ᱚᱠᱛᱚ ᱞᱟᱜᱟᱜ ᱜᱮᱭᱟ ᱦᱮᱸ ᱥᱮ ᱵᱟᱝ
ᱦᱮᱸ
ᱠᱤᱱᱛᱩ ᱢᱮᱱᱠᱷᱟᱱ ᱱᱟᱦᱟᱜ ᱚᱠᱛᱚ ᱫᱚ ᱚᱱᱟ ᱫᱚ ᱯᱷᱳᱱ ᱛᱟᱞᱟᱛᱮ ᱟᱢ ᱱᱤᱛᱚᱜ ᱜᱮ ᱡᱟᱦᱟᱸ ᱛᱟᱞᱟ ᱛᱮᱫᱚ ᱚᱠᱛᱚ ᱦᱚᱸ ᱵᱟᱧᱪᱟᱜ ᱟᱨ ᱠᱟᱹᱢᱤᱭᱳ ᱦᱩᱭᱩᱜ ᱛᱟᱢᱟ᱾
ᱦᱳᱭ ᱟᱨ ᱥᱚᱸᱜᱮ ᱥᱚᱸᱜᱮ ᱜᱮ ᱪᱟᱞᱟᱜᱼᱟᱢ᱾
ᱦᱮᱸ ᱛᱟᱦᱞᱮ ᱢᱚᱼᱼ ᱱᱚᱣᱟ ᱟᱵᱚᱣᱟᱜ ᱡᱳᱜᱟᱡᱳᱜᱽ ᱵᱮᱵᱚᱥᱛᱷᱟ ᱟᱹᱰᱤ ᱢᱤᱫᱴᱟᱝ ᱩᱱᱱᱚᱛᱤ ᱨᱮᱥᱮ ᱱᱟᱯᱟᱭ ᱢᱤᱫᱼᱼ ᱵᱮᱵᱚᱥᱛᱟ ᱦᱮᱡ ᱥᱮᱴᱮᱨ
ᱟᱪᱪᱷᱟ ᱛᱟᱯᱚᱨᱮ ᱡᱟᱦᱟᱸᱭ ᱡᱩᱫᱤᱢ ᱞᱮᱭᱟ ᱢᱳᱵᱟᱭᱤᱞ ᱛᱮ ᱡᱟᱦᱟᱸ ᱵᱷᱤᱰᱤᱭᱳ ᱨᱮᱱᱟᱜ ᱚᱱᱟ ᱠᱚ ᱟᱢ ᱪᱤ ᱪᱤᱠᱟᱢ ᱧᱮᱞ ᱠᱮᱭᱟ ᱯᱟᱹᱦᱤᱞ ᱨᱮᱱᱟᱜ ᱪᱤᱠᱟ ᱠᱟᱛᱮ ᱮᱱᱮ ᱯᱷᱳᱴᱳ ᱛᱟᱞᱟᱛᱮ ᱥᱤᱛᱤ ᱫᱚᱦᱚ ᱚ ᱥᱟᱶᱛᱮ ᱚᱠᱟᱨᱮ ᱢᱮᱱᱟᱭᱟ ᱚᱸᱰᱮ ᱩᱫᱩᱜ ᱚᱱᱟ ᱠᱚ ᱟᱹᱰᱤ ᱨᱚᱠᱚᱢ ᱜᱮ ᱟᱢ, ᱱᱚᱣᱟ ᱡᱟᱦᱟᱸ ᱵᱷᱤᱰᱤᱭᱳ ᱢᱳᱵᱟᱭᱤᱞ ᱨᱮᱱᱟᱜ ᱯᱷᱚᱴᱚ ᱠᱚ ᱛᱤᱱᱟᱹᱜ ᱞᱟᱹᱠᱛᱤᱭᱟᱱᱟᱜ ᱥᱮ ᱯᱟᱹᱦᱤᱞ ᱟᱨ ᱱᱮᱛᱟᱨ ᱢᱚᱫᱽᱫᱷᱮ ᱨᱮ ᱪᱮᱫᱠᱟᱢ ᱢᱚᱱᱮᱭᱟ᱾
ᱯᱟᱹᱦᱤᱞ ᱠᱷᱚᱱ ᱫᱚ ᱟᱹᱰᱤ ᱡᱟᱹᱥᱛᱤ ᱜᱮ ᱱᱤᱛᱚᱜ ᱠᱟᱹᱴᱤᱡ ᱵᱷᱟᱜᱮ ᱵᱷᱟᱜᱮ ᱦᱩᱭ ᱠᱟᱱᱟ᱾ ᱞᱟᱦᱟ ᱛᱮᱫᱚ ᱡᱮᱢᱚᱱ ᱴᱤᱵᱷᱤ ᱠᱚᱨᱮᱜ ᱡᱟᱦᱟᱱᱟᱜ ᱮᱸ ᱥᱤᱱᱮᱢᱟ ᱥᱮᱨᱮᱧ ᱚᱱᱟ ᱠᱚ ᱧᱮᱞᱚ ᱜᱟᱱᱚᱜ ᱛᱟᱦᱮᱸᱫ ᱟᱨ ᱱᱚᱛᱮ ᱡᱮᱢᱚᱱ ᱫᱷᱚᱨᱚ ᱠᱮᱥᱮᱴ ᱡᱟᱦᱟᱸ ᱠᱚ ᱞᱟᱹᱭᱫᱟ ᱚᱱᱟ ᱠᱮᱥᱮᱴ ᱨᱮᱠᱚ ᱵᱷᱚᱨᱟᱣ ᱟᱹᱜᱩ ᱠᱮᱭᱟ ᱛᱟᱨᱯᱚᱨᱮ ᱚᱱᱟ ᱴᱤᱵᱷᱤ ᱨᱮᱠᱚ ᱪᱟᱹᱞᱩ ᱠᱮᱭᱟ ᱠᱚ ᱛᱟᱨᱯᱚᱨᱮ ᱧᱮᱞ ᱠᱚᱣᱟᱢ ᱟᱨ ᱱᱚᱛᱮ ᱡᱟᱦᱟᱸ ᱪᱷᱚᱵᱤ ᱠᱚ ᱞᱟᱦᱟ ᱛᱮᱫᱚ ᱦᱩᱭᱩᱜ ᱠᱟᱱᱟ, ᱠᱮᱢᱮᱨᱟ ᱡᱟᱦᱟᱸ ᱢᱮᱫᱴᱟᱝ ᱠᱟᱴ ᱨᱮᱱᱟᱜ ᱚᱱᱠᱟ ᱠᱟᱴ ᱨᱮᱱᱟᱜ ᱤᱭᱟᱹ ᱞᱮᱠᱟ ᱠᱮᱢᱮᱨᱟ ᱥᱤᱥᱴᱮᱢ ᱛᱟᱦᱮᱸ ᱠᱟᱱᱟ᱾ ᱥᱮ ᱪᱷᱚᱵᱤ ᱛᱩᱞᱟᱹᱣ ᱞᱟᱹᱜᱤᱫ ᱛᱮ ᱚᱱᱟ ᱨᱮᱠᱚ ᱪᱷᱚᱵᱤ ᱠᱚᱣᱟ ᱠᱚ ᱚᱱᱟ ᱛᱟᱭᱚᱢ ᱛᱮ ᱡᱟᱦᱟᱸ ᱠᱟᱜᱡᱽ ᱨᱮ ᱪᱷᱩᱨᱤ ᱠᱚ ᱛᱳᱫ ᱟᱹᱜᱩ ᱪᱚ ᱠᱮᱭᱟ ᱠᱚ, ᱚᱱᱟ ᱯᱚᱨᱮ ᱚᱲᱟᱜ ᱨᱮᱠᱚ ᱵᱟᱸᱫᱟᱣ ᱟᱠᱟᱫ ᱛᱟᱦᱮᱸᱫ ᱠᱚᱢ ᱟᱨ ᱱᱤᱛᱚᱜ ᱫᱚ ᱡᱮᱢᱚᱱ ᱦᱚᱜᱼᱚᱭ ᱯᱷᱳᱱ ᱢᱮᱱᱟᱜᱼᱟ, ᱱᱤᱛᱚᱜ ᱜᱮ ᱠᱮᱛᱮᱜ ᱮ ᱯᱷᱳᱸᱴ ᱨᱮᱜᱮ ᱛᱟᱦᱮᱭᱱᱟ ᱥᱮ ᱯᱷᱳᱱ ᱠᱚᱨᱮᱜ ᱛᱟᱦᱮᱱᱟ, ᱚᱱᱟ ᱫᱚ ᱯᱚᱨᱮ ᱛᱮᱦᱚᱸ ᱵᱚᱱ ᱧᱮᱞ ᱫᱟᱲᱮᱭᱟᱜᱼᱟ, ᱱᱤᱛᱚᱜ ᱤᱭᱩᱴᱩᱵᱽ ᱡᱷᱤᱡ ᱞᱮᱱᱠᱷᱟᱱ ᱜᱮ ᱱᱟᱱᱟ ᱦᱩᱱᱟᱹᱨ ᱵᱷᱤᱰᱤᱭᱳ ᱯᱟᱲᱦᱟᱣ ᱨᱮᱱᱟᱜ ᱵᱷᱤᱰᱭᱳ ᱦᱩᱭᱮᱱ ᱱᱚᱛᱮ ᱮᱱᱮᱡᱽ ᱥᱮᱨᱮᱧ ᱨᱮᱱᱟᱜ ᱵᱷᱤᱰᱭᱳ ᱦᱩᱭᱮᱱ ᱵᱷᱟᱜᱮ ᱢᱳᱴᱤᱵᱷᱮᱥᱮᱱ ᱨᱮᱱᱟᱜ ᱠᱟᱛᱷᱟ ᱨᱮᱱᱟᱜ ᱵᱷᱤᱰᱤᱭᱳ ᱦᱩᱭᱮᱱ ᱱᱤᱛᱚᱜ ᱫᱚ ᱯᱷᱳᱱ ᱧᱮᱞ ᱞᱮᱠᱷᱟᱱ ᱜᱮᱢ ᱯᱷᱳᱱ ᱨᱮᱜᱮ ᱡᱷᱚᱛᱚ ᱠᱤᱪᱷᱩ ᱡᱟᱵᱚᱛᱤᱭᱚ ᱡᱤᱱᱤᱥ ᱵᱚᱱ ᱧᱟᱢᱫᱟ ᱟᱨ ᱞᱟᱦᱟᱛᱮ ᱡᱮᱢᱚᱱ ᱢᱮᱢᱳᱨᱤ ᱛᱟᱸᱦᱮ ᱠᱟᱱᱟ ᱢᱮᱢᱳᱨᱤ ᱨᱮ ᱥᱮᱨᱮᱧ ᱠᱚ ᱵᱷᱚᱨᱟᱣ ᱟᱹᱜᱩ ᱠᱮᱭᱟ ᱦᱩᱭ ᱢᱮᱫᱴᱟᱝ ᱥᱤᱱᱮᱢᱟ ᱠᱚ ᱵᱷᱚᱨᱟᱣ ᱟᱹᱜᱩ ᱠᱮᱭᱟ ᱵᱟᱝᱠᱷᱟᱱ ᱢᱮᱫᱴᱟᱝ ᱮᱱᱮᱡᱽ ᱥᱮᱨᱮᱧ ᱢᱮᱫᱴᱟᱝ ᱮᱞᱵᱟᱢ ᱠᱚ ᱵᱷᱚᱨᱟᱣ ᱟᱹᱜᱩ ᱠᱮᱭᱟ ᱛᱟᱨᱯᱚᱨᱮ ᱚᱱᱟ ᱯᱚᱨᱮ ᱧᱮᱞ ᱦᱩᱭᱠᱚᱜᱼᱟ ᱱᱤᱛᱚᱜ ᱫᱚ ᱚᱱᱠᱟ ᱫᱚ ᱵᱟᱝ ᱤᱭᱩᱴᱩᱵᱽ, ᱯᱷᱮᱥᱵᱩᱠ, ᱤᱱᱥᱴᱟ ᱡᱷᱚᱛᱚ ᱨᱚᱠᱚᱢᱟᱜ ᱨᱮᱜᱮ ᱮᱱᱮᱡ ᱥᱮᱨᱮᱧ ᱠᱷᱚᱱ ᱵᱷᱟᱜᱮ ᱵᱷᱟᱜᱮ ᱚᱞᱚᱜ ᱯᱟᱲᱦᱟᱣ ᱫᱤᱠ ᱛᱷᱮᱠᱮ ᱵᱷᱟᱜᱮ ᱠᱟᱛᱷᱟ ᱡᱷᱚᱛᱚ ᱨᱚᱠᱚᱢᱟᱜ ᱜᱮ ᱧᱟᱢᱚᱜ ᱠᱟᱱᱟ ᱞᱟᱦᱟ ᱠᱷᱚᱱ ᱫᱚ ᱠᱟᱹᱴᱤᱡ ᱥᱩᱵᱤᱫᱟ ᱟᱠᱟᱱᱟ
ᱡᱟᱦᱟᱸ ᱤᱧᱤᱧ ᱞᱟᱹᱭ ᱠᱮᱫᱟ ᱯᱷᱳᱴᱳ ᱨᱮᱱᱟᱜ ᱵᱮᱯᱟᱨ ᱯᱟᱹᱦᱤᱞ ᱫᱚ ᱟᱵᱚ ᱯᱷᱳᱴᱳ ᱢᱟᱱᱮ ᱫᱚ ᱟᱵᱚ ᱵᱚᱱ ᱧᱮᱞ ᱠᱟᱫᱟ ᱵᱟᱵᱟ ᱛᱟᱠᱚᱣᱟ ᱫᱟᱹᱫᱩ ᱛᱟᱠᱚᱣᱟᱜ ᱯᱷᱳᱴᱳ ᱠᱚ ᱯᱷᱳᱴᱳ ᱠᱚ ᱛᱮ ᱟᱠᱟ ᱫᱤᱭᱟ ᱨᱮᱠᱚ ᱫᱚᱦᱚ ᱠᱮᱫᱼᱼ ᱛᱟᱠᱚᱣᱟ ᱥᱮ ᱚᱱᱟ ᱫᱚ ᱢᱤᱫᱴᱟᱝ ᱦᱟᱯᱮᱱ ᱫᱤᱱ ᱠᱚ ᱧᱮᱞᱟ ᱛᱮ ᱢᱮᱫ ᱴᱟᱱ ᱟᱢ ᱱᱚᱰᱮᱱᱟᱜ ᱥᱩᱱᱫᱚᱨ ᱡᱤᱱᱤᱥᱮᱢ ᱯᱷᱳᱴᱳ ᱟᱹᱜᱩ ᱠᱮᱫᱟ ᱢᱮᱱᱠᱷᱟᱱ ᱱᱤᱛᱚᱜ ᱱᱟᱦᱟᱜ ᱯᱷᱳᱱ ᱠᱷᱟᱹᱛᱤᱨ ᱛᱮ ᱟᱢ ᱯᱷᱳᱱ ᱛᱟᱞᱟᱨᱮ ᱟᱢᱟᱜ ᱥᱨᱤᱛᱤᱢ ᱫᱚᱦᱚ ᱫᱟᱲᱮᱭᱟᱜᱼᱟ ᱯᱷᱳᱱ ᱛᱟᱞᱟᱨᱮ ᱟᱢ ᱡᱟᱦᱟᱸ ᱞᱮᱠᱟᱱ ᱡᱤᱱᱤᱥ ᱠᱚᱜᱮᱢ ᱫᱚᱦᱚ ᱫᱟᱲᱮᱭᱟᱜ ᱠᱟᱱᱟ
ᱦᱳᱭ
ᱩ ᱛᱟᱯᱚᱨ ᱞᱟᱝ ᱜᱟᱯᱟᱞ ᱢᱟᱨᱟᱜᱼᱟ ᱡᱟᱦᱟᱸ ᱯᱷᱳᱱ ᱱᱟᱜ ᱟᱨ ᱢᱤᱫᱴᱟᱝ ᱫᱤᱠ ᱦᱩᱭᱩᱜ ᱠᱟᱱᱟ ᱡᱟᱦᱟᱸ ᱵᱷᱤᱰᱤᱭᱳ ᱠᱚ ᱧᱮᱞ
ᱚᱱᱟ ᱫᱚ ᱚᱞᱚᱜ ᱡᱩᱫᱤ ᱢᱚᱱᱮᱭᱟ ᱥᱮ ᱢᱤᱫᱴᱟᱝ ᱡᱟᱦᱟᱸᱭ ᱦᱚᱲᱮ ᱢᱚᱱᱮᱭᱟ ᱩᱱᱤ ᱡᱩᱫᱤ ᱟᱡ ᱱᱚᱣᱟ ᱯᱷᱳᱱ ᱧᱮᱞ ᱛᱟᱞᱟᱛᱮ ᱥᱮ ᱯᱷᱳᱱ ᱨᱮ ᱟᱹᱰᱤ ᱨᱚᱠᱚᱢ ᱵᱷᱤᱰᱭᱳ ᱠᱚ ᱢᱮᱱᱟᱜᱼᱟ ᱡᱮᱢᱚᱱ ᱮᱰᱩᱠᱮᱥᱚᱱ ᱯᱟᱨᱯᱟᱥ ᱥᱟᱱᱟᱢᱟᱜ ᱞᱮᱠᱟᱱ ᱫᱤᱠ ᱫᱤᱭᱮ ᱡᱩᱫᱤ ᱢᱤᱫᱴᱟᱝ ᱜᱤᱫᱽᱨᱟᱹ ᱚᱞᱚᱜ ᱯᱟᱲᱦᱟᱣ ᱨᱮᱱᱟᱜ-ᱮ ᱧᱮᱞᱟ ᱡᱟᱦᱟᱸᱱᱟᱜ ᱤᱧ ᱯᱷᱳᱱ ᱧᱮᱞ ᱛᱮ ᱥᱮᱬᱟ ᱫᱟᱲᱮᱭᱟᱜ-ᱟ
ᱦᱳᱭ
ᱠᱤᱱᱛᱩ ᱩᱱᱤ ᱜᱤᱫᱽᱨᱟᱹ ᱪᱤᱠᱟᱯᱼᱼ ᱯᱷᱳᱱᱮ ᱵᱮᱵᱚᱦᱟᱨᱟ ᱚᱱᱠᱟᱱ ᱢᱚᱛᱚ ᱠᱤᱱᱛᱩ ᱯᱷᱳᱱ ᱫᱚ ᱵᱮᱵᱚᱦᱟᱨᱚᱜᱼᱟ ᱠᱟᱨᱚᱱ ᱯᱷᱳᱱ ᱨᱮᱱᱟᱜ ᱢᱤᱫᱴᱟᱝ ᱵᱷᱟᱜᱮ ᱫᱤᱠ ᱦᱚᱸ ᱢᱮᱱᱟᱜᱼᱟ ᱵᱟᱹᱲᱤᱡ ᱫᱤᱠ ᱦᱚᱸ ᱢᱮᱱᱟᱜᱼᱟ
ᱦᱳᱭ
ᱛᱟᱦᱚᱞᱮ ᱦᱟᱨᱟᱣ ᱠᱮᱫᱟ ᱯᱷᱳᱱ ᱨᱮᱱᱟᱜ ᱱᱟᱯᱟᱭ ᱫᱤᱠ ᱠᱚᱨᱮᱱᱟᱜ ᱞᱟᱝ ᱜᱟᱯᱟᱞᱢᱟᱨᱟᱣ ᱠᱮᱫᱟ ᱛᱟᱦᱚᱞᱮ ᱯᱷᱳᱱ ᱨᱮᱱᱟᱜ ᱡᱩᱫᱤ ᱵᱟᱹᱲᱤᱡ ᱫᱤᱠ ᱠᱚᱢ ᱞᱟᱹᱭᱟ ᱛᱟᱦᱚᱞᱮ ᱪᱮᱫ ᱠᱚ ᱞᱟᱝ ᱞᱟᱹᱭ ᱫᱟᱲᱮᱭᱟᱜᱼᱟ
ᱵᱟᱹᱲᱤᱡ ᱫᱤᱠ ᱛᱮ ᱡᱩᱫᱤ ᱱᱤᱛᱚᱜ ᱧᱮᱞ ᱜᱟᱱᱚᱜᱼᱟ ᱡᱟᱹᱥᱛᱤ ᱯᱷᱳᱱ ᱧᱮᱞ ᱫᱚ ᱵᱟᱝ ᱜᱟᱱᱚᱜᱼᱟ ᱟᱨ ᱡᱟᱦᱟᱸ ᱵᱷᱟᱜᱮ ᱵᱷᱟᱜᱮ ᱡᱤᱱᱤᱥ ᱱᱮᱜᱮᱴᱤᱵᱷ ᱦᱚᱸ ᱢᱮᱱᱟᱜᱼᱟ ᱯᱚᱡᱮᱴᱤᱵᱷ ᱦᱚᱸ ᱢᱟᱱᱮ ᱡᱟᱦᱟᱸ ᱯᱚᱡᱮᱴᱤᱵᱷ ᱡᱤᱱᱤᱥ ᱠᱚ ᱵᱷᱟᱜᱮ ᱵᱷᱟᱜᱮᱤᱭᱟ ᱡᱟᱦᱟᱸ ᱞᱟᱠᱼᱼ ᱞᱟᱹᱠᱛᱤ ᱠᱟᱱᱟ ᱯᱟᱲᱦᱟᱣ ᱫᱤᱠ ᱛᱷᱮᱠᱮ ᱡᱟᱦᱟᱸ ᱢᱳᱴᱤᱵᱷᱮᱥᱚᱱ ᱠᱟᱛᱷᱟ ᱠᱚ ᱚᱱᱟ ᱠᱟᱛᱷᱟ ᱠᱚ ᱦᱟᱛᱟᱣ ᱦᱩᱭᱩᱜᱼᱟ ᱡᱟᱹᱥᱛᱤ ᱯᱷᱳᱱ ᱫᱚ ᱧᱮᱞ ᱵᱟᱝ ᱜᱟᱱᱚᱜᱼᱟ ᱟᱨ ᱱᱚᱛᱮ ᱡᱚᱠᱷᱚᱱ ᱡᱟᱹᱯᱤᱫ ᱠᱟᱜ-ᱟ ᱵᱚᱱ ᱟᱹᱭᱩᱵ ᱵᱮᱲᱟ ᱯᱷᱳᱱ ᱥᱚᱵ ᱥᱚᱢᱚᱭ ᱥᱟᱺᱜᱤᱧ ᱨᱮ ᱫᱚᱦᱚ ᱠᱟᱛᱮᱫ ᱯᱷᱳᱱ ᱥᱚᱵ ᱥᱚᱢᱚᱭ ᱥᱟᱺᱜᱤᱧ ᱨᱮ ᱫᱚᱦᱚ ᱦᱩᱭᱩᱜᱼᱟ ᱵᱟᱝᱠᱷᱟᱱ ᱫᱚ ᱵᱚᱦᱚᱜ ᱨᱮᱱᱟᱜ ᱦᱚᱸ ᱯᱨᱚᱵᱞᱮᱢ ᱦᱩᱭ ᱫᱟᱲᱮᱭᱟᱜᱼᱟ
ᱢᱟᱱᱮ ᱯᱷᱳᱱ ᱫᱚ ᱡᱟᱦᱟᱸ ᱵᱚᱱ ᱵᱮᱵᱚᱦᱟᱫᱟ ᱵᱮᱵᱚᱦᱟᱨᱟ ᱟᱵᱚ ᱟᱵᱚᱣᱟᱜ ᱞᱟᱹᱠᱛᱤ ᱨᱮᱵᱚᱱ ᱵᱮᱵᱚᱦᱟᱨ ᱢᱟ ᱟᱵᱚᱣᱟᱜ ᱡᱟᱦᱟᱸ ᱠᱚᱨᱮ ᱟᱵᱚ ᱵᱚᱱ ᱚᱥᱩᱵᱤᱫᱷᱟᱜ ᱠᱟᱱᱟ ᱚᱱᱟ ᱯᱷᱳᱱ ᱛᱟᱞᱟ ᱛᱮᱵᱚᱱ ᱥᱩᱵᱤᱫᱟ ᱫᱟᱲᱮᱭᱟᱜᱼᱟ ᱚᱱᱠᱟᱱ ᱡᱟᱭᱜᱟ ᱨᱮ ᱯᱷᱳᱱ ᱵᱚᱱ ᱵᱮᱵᱚᱦᱟᱨᱟ ᱚᱱᱟ ᱵᱟᱫ ᱠᱟᱛᱮ ᱫᱚ ᱮᱴᱟᱜ ᱡᱟᱭᱜᱟ ᱨᱮ ᱯᱷᱳᱱ ᱫᱚ ᱵᱟᱵᱚᱱ ᱵᱮᱵᱚᱦᱟᱨᱟ
ᱦᱳᱭ ᱡᱚᱠᱷᱚᱱ ᱡᱟᱦᱟᱸ ᱡᱤᱱᱤᱥ ᱡᱟᱦᱟᱱᱟᱜ ᱵᱳᱭ ᱵᱚᱱ ᱯᱟᱲᱦᱟᱜ ᱠᱟᱱᱟ ᱦᱳᱭᱛᱳ ᱵᱟᱵᱚᱱ ᱵᱩᱡᱽ ᱫᱟᱲᱮᱭᱟᱜ ᱠᱟᱱᱟ ᱥᱮ ᱱᱚᱣᱟ ᱨᱮᱱᱟᱜ ᱢᱟᱱᱮ ᱫᱚ ᱪᱮᱫ ᱠᱟᱱᱟ ᱥᱮ ᱪᱮᱫ ᱛᱚᱠᱷᱚᱱ ᱜᱩᱜᱩᱞ ᱨᱮ ᱪᱮᱴ ᱡᱤᱯᱤᱴᱤ ᱨᱮ ᱪᱟᱞᱟᱣ ᱠᱟ ᱠᱟᱛᱮᱫ ᱩᱱᱤᱢ ᱠᱩᱞᱤ ᱫᱟᱲᱮ ᱟᱭᱟ ᱡᱮ ᱱᱚᱣᱟ ᱨᱮᱱᱟᱜ ᱢᱟᱹᱱᱮ ᱪᱮᱜ ᱠᱟᱱᱟ?
ᱦᱮᱸ ᱾
ᱟᱨ ᱡᱩᱫᱤ ᱡᱟᱦᱟᱱᱟᱜ ᱚᱱᱠᱟ ᱵᱳᱭ ᱨᱮᱱᱟᱜ ᱪᱷᱚᱵᱤ ᱮᱢ ᱠᱟᱛᱮᱢ ᱫᱚᱦᱚ ᱠᱟᱫᱟ ᱡᱮ ᱞᱟᱭᱵᱮᱨᱤᱢ ᱪᱟᱞᱟᱣ ᱟᱠᱟᱱᱟ ᱵᱳᱭ ᱠᱷᱚᱱ ᱪᱷᱚᱵᱤ ᱠᱟᱛᱮᱢ ᱟᱹᱜᱩ ᱟᱠᱟᱫᱟ ᱚᱱᱟ ᱵᱟᱹᱧ ᱵᱩᱡ ᱫᱟᱲᱮᱭᱟᱜ ᱠᱟᱱᱟ ᱚᱱᱟ ᱠᱟᱹᱴᱤᱡ ᱤᱧ ᱧᱮᱞ ᱠᱮᱫᱟ ᱾ ᱚᱱᱠᱟ
ᱟᱨ ᱟᱵᱚ ᱡᱟᱦᱟᱸ ᱯᱷᱳᱱ ᱱᱟᱜ ᱢᱤᱫᱴᱟᱝ ᱵᱚᱱ ᱵᱮᱵᱚᱦᱟᱨ ᱫᱟ ᱱᱤᱛᱚᱜ ᱾ ᱚᱱᱟ ᱯᱷᱳᱱ ᱛᱟᱞᱟ ᱛᱮᱜᱮ ᱠᱟᱹᱣᱰᱤ ᱠᱚ ᱦᱟᱱᱛᱮ ᱱᱟ ᱛᱟᱦᱮᱸᱮᱡ ᱠᱟᱱᱟ ᱛᱟᱛᱮ ᱟᱢ ᱵᱮᱝᱠ ᱠᱮ ᱥᱟᱶ ᱥᱟᱱᱟᱢ ᱞᱮᱠᱟᱱᱟᱜ ᱯᱷᱳᱱ ᱯᱮ ᱜᱩᱜᱳᱞ ᱯᱮ ᱞᱮᱠᱟᱱᱟᱜ ᱡᱤᱱᱤᱥ ᱯᱷᱳᱱ ᱛᱟᱞᱟᱨᱮ ᱢᱮᱱᱟᱜᱼᱟ ᱚᱱᱟ ᱠᱚ ᱯᱷᱳᱱ ᱯᱮ ᱜᱩᱜᱩᱞ ᱯᱮ ᱦᱮᱡ ᱟᱠᱟᱱ ᱠᱷᱟᱹᱛᱤᱨ ᱛᱮ ᱡᱟᱦᱟᱸ ᱯᱷᱳᱱ ᱛᱟᱞᱟ ᱛᱮᱵᱚᱱ ᱧᱟᱢ ᱟᱠᱟᱫᱟ ᱟᱢ ᱚᱱᱟ ᱨᱮᱱᱟᱜ ᱱᱟᱯᱟᱭ ᱵᱮᱵᱚᱦᱟᱨ ᱵᱳᱞ ᱛᱮ ᱪᱮᱫ ᱵᱚᱱ ᱥᱩᱵᱤᱫᱷᱟᱜ ᱠᱟᱱᱟ ᱦᱮᱞᱳ
ᱦᱮᱸ
ᱡᱟᱦᱟᱧ ᱞᱟᱹᱭ ᱮᱫ ᱫᱚ ᱩᱸᱻ ᱯᱷᱳᱱ ᱜᱷᱟᱴ ᱯᱷᱳᱱ ᱯᱮ ᱜᱩᱜᱩᱞ ᱤᱧ ᱮ ᱢᱚᱱᱮᱭᱟ ᱚᱱᱟ ᱠᱚ ᱛᱟᱞᱟᱛᱮ ᱪᱤᱠᱟᱹᱜ ᱠᱟᱱᱟ ᱟᱵᱚ ᱵᱟᱹᱲᱛᱤ ᱠᱟᱹᱣᱰᱤ ᱠᱚ ᱤᱫᱤ ᱠᱟᱛᱮᱜ ᱵᱟᱡᱟᱨ ᱥᱮ ᱵᱤᱨᱟᱴ ᱯᱚᱠᱚᱴ ᱯᱮᱨᱮᱡ ᱥᱮ ᱵᱮᱜᱽ ᱯᱮᱨᱮᱡ ᱯᱚᱭᱥᱟ ᱤᱫᱤ ᱠᱟᱛᱮᱜ ᱞᱟᱹᱠᱛᱤ ᱵᱟᱝ ᱜᱟᱱᱚᱜ ᱠᱟᱱ ᱛᱟᱵᱚᱱᱟ ᱾ ᱯᱷᱳᱱ ᱨᱮᱜᱮ ᱛᱟᱦᱮᱱ ᱠᱟᱱᱟ ᱦᱟᱸᱰᱮ ᱪᱟᱞᱟᱣ ᱠᱟᱛᱮ ᱤᱥᱠ ᱨᱚᱠᱚᱢ ᱟ ᱯᱤ ᱡᱩᱛ ᱠᱮᱫᱟᱢ ᱾ ᱟᱹᱰᱤ ᱫᱚᱠᱚᱢ ᱮ ᱥᱮᱡ ᱛᱮᱜᱮ ᱱᱚᱰᱮ ᱫᱚ ᱱᱟᱯᱟᱭ ᱵᱚᱱ ᱱᱟᱯᱟᱭᱼᱚᱜ ᱠᱟᱱᱟ ᱟᱢ ᱪᱮᱫ ᱪᱮᱫ ᱱᱟᱯᱟᱭ ᱠᱚ ᱢᱚᱱᱮᱭᱮᱫᱟ ᱯᱷᱳᱱ ᱯᱮ ᱠᱚ ᱱᱚᱣᱟ ᱡᱟᱦᱟᱸ ᱯᱷᱳᱱ ᱛᱟᱞᱟ ᱛᱮ ᱳᱰᱳᱜ ᱠᱟᱱᱟ ᱾
ᱦᱚᱸ ᱱᱟᱯᱟᱭ ᱫᱚ ᱟᱹᱰᱤ ᱜᱮ ᱱᱟᱯᱟᱭᱼᱚᱜ ᱠᱟᱱᱟ ᱢᱤᱫ ᱫᱤᱠ ᱛᱷᱮᱠᱮ ᱫᱚ ᱾ ᱡᱟᱛᱮ ᱱᱚᱰᱮ ᱡᱟᱦᱟᱸ ᱨᱮ ᱵᱮᱠ ᱨᱮ ᱠᱟᱹᱣᱰᱤ ᱠᱚ ᱵᱚᱱ ᱥᱟᱵᱟᱣ ᱤᱫᱤ ᱜᱮᱭᱟ ᱥᱮ ᱟᱵᱚ ᱚᱸ ᱡᱟᱦᱟᱸ ᱢᱤᱱᱤ ᱵᱮᱠ ᱛᱮᱦᱮᱱ ᱛᱟᱵᱚᱱᱟ ᱚᱱᱟ ᱛᱮᱵᱚᱱ ᱤᱫᱤ ᱜᱮᱭᱟ ᱾ ᱚᱱᱟ ᱠᱷᱚᱱ ᱫᱚ ᱴᱟᱠᱟ ᱥᱚᱵᱽ ᱥᱚᱢᱚᱭ ᱯᱷᱳᱱ ᱨᱮ ᱠᱟᱹᱣᱰᱤ ᱛᱟᱦᱮᱱ ᱠᱟᱱ ᱛᱟᱵᱚᱱᱟ ᱾ ᱚᱸᱰᱮ ᱥᱠᱮᱱ ᱡᱟᱦᱟᱸᱢ ᱞᱟᱹᱭ ᱠᱮᱫᱟ ᱥᱠᱮᱱᱟᱨ ᱨᱮ ᱮᱢ ᱞᱮᱠᱷᱟᱱ ᱜᱮ ᱡᱮ ᱱᱩᱱᱟᱹᱜ ᱦᱩᱭ ᱠᱟᱱᱟ ᱚᱱᱟᱢ ᱮᱢ ᱠᱮᱫᱟ ᱾ ᱠᱷᱩᱪᱨᱟᱹ ᱴᱟᱠᱟ ᱨᱮᱱᱟᱜ ᱦᱚᱸ ᱡᱷᱟᱢᱮᱞᱟ ᱵᱟᱝ ᱦᱩᱭᱩᱜᱼᱟ, ᱟᱨ ᱢᱤᱫ ᱫᱚ ᱦᱩᱭᱩᱜ ᱠᱟᱱᱟ ᱡᱟᱦᱟᱸ ᱟᱢ ᱦᱳᱭ ᱨᱟᱥᱛᱟ ᱛᱮᱢ ᱪᱟᱜ ᱠᱟᱱᱟ ᱵᱩᱡᱩᱨ ᱴᱩ ᱠᱟᱫᱟᱢ ᱥᱮ ᱵᱮᱥᱤ ᱠᱮ ᱴᱟᱠᱟᱢ ᱤᱫᱤᱭ ᱫᱟ ᱦᱳᱭ ᱡᱟᱦᱟᱸᱭ ᱚᱸᱰᱮ ᱠᱚ ᱨᱮᱜ ᱠᱮᱜ ᱢᱮᱭᱟ ᱠᱚ ᱚᱱᱟ ᱠᱚᱫᱚ ᱪᱮᱫ ᱦᱚᱸ ᱵᱟᱝ ᱦᱩᱭᱩᱜᱼᱟ ᱟᱨᱠᱤ ᱾ ᱢᱤᱜ ᱫᱤᱠ ᱛᱷᱮᱠᱮ ᱫᱚ ᱾
ᱦᱩᱸ ᱟᱨ ᱯᱷᱳᱱ ᱨᱮᱱᱟᱜ ᱡᱟᱦᱟᱸ ᱯᱷᱳᱱ ᱯᱮ ᱨᱮᱱᱟᱜ ᱚᱥᱩᱵᱤᱫᱟ ᱵᱚᱞᱛᱮ ᱪᱮᱫ ᱞᱮᱠᱟ ᱡᱩᱫᱤᱢ ᱞᱟᱹᱭᱟ ᱡᱟᱦᱟᱸᱭ ᱵᱟᱝ ᱮ ᱵᱟᱲᱟᱭᱟ ᱱᱟᱯ ᱯᱟᱭ ᱛᱮ
ᱩᱱᱤ ᱫᱚ ᱢᱚᱱᱮ ᱠᱟᱜ ᱢᱮ ᱡᱩᱫᱤ ᱧᱮᱢ ᱵᱤᱸ ᱢᱤᱫ ᱥᱟᱭ ᱴᱟᱠᱟᱢ ᱠᱩᱞ ᱞᱟᱭᱟ ᱚᱸᱰᱮ ᱢᱤᱫ ᱥᱟᱭ ᱨᱮ ᱡᱟᱦᱟᱸ ᱵᱟᱨᱭᱟ ᱡᱩ-ᱥᱩᱸ-ᱥᱩᱱ ᱞᱟᱜᱟᱜ-ᱟ ᱢᱤᱫ ᱯᱚᱨ ᱚᱸᱰᱮ ᱡᱩᱫᱤ ᱯᱤᱭᱟᱢ ᱥᱩᱱ ᱜᱚᱫ ᱠᱤᱫᱟ ᱦᱤᱲᱤᱧ ᱠᱟᱛᱮᱫ ᱚᱸᱰᱮ ᱟᱡ ᱴᱷᱮᱱ ᱵᱟᱹᱲᱛᱤ ᱴᱟᱠᱟ ᱪᱟᱞᱟᱜ-ᱟ ᱾ ᱟᱫᱚ ᱡᱩᱫᱤ ᱚᱱᱟ ᱯᱚᱭᱥᱟ ᱧᱟᱢ ᱫᱚ ᱧᱟᱢᱚᱜ-ᱟ, ᱠᱤᱱ ᱛᱟᱣ ᱠᱚ ᱛᱮ ᱢᱤᱫ ᱵᱟᱨ ᱱᱚᱝᱠᱟᱱ ᱚᱥᱩᱵᱤᱫᱟ ᱠᱚ ᱦᱚᱸ ᱢᱮᱱᱟᱜ-ᱟ ᱾
ᱦᱚᱭ ᱾
ᱟᱨ ᱱᱚᱠᱷᱟ ᱫᱚ ᱥᱟᱱᱟᱢ ᱡᱤᱱᱤᱥ ᱨᱤᱱᱟᱜ ᱜᱮ ᱥᱩᱵᱤᱫᱟ ᱚᱥᱩᱵᱤᱫᱟ ᱫᱚ ᱛᱟᱦᱮᱱ ᱜᱮᱭᱟ ᱾
ᱦᱮᱸ ᱾
ᱛᱟᱦᱟᱞᱮ ᱩᱸ ᱚᱱᱟ ᱠᱚ ᱜᱮ ᱚᱱᱟ ᱠᱚ ᱥᱟᱶᱛᱮ ᱟᱨ ᱦᱚᱸ ᱟᱰᱤ ᱟᱭᱢᱟ ᱞᱮᱠᱟᱱ ᱯᱷᱳᱱ ᱦᱮᱡ ᱠᱟᱛᱮᱜ ᱟᱹᱞ ᱤ ᱡᱟᱹ ᱛᱤᱭᱟᱜ ᱦᱩᱭᱩᱜ ᱠᱟᱱ ᱛᱟᱵᱚᱱᱟ ᱾
ᱦᱮᱸ ᱾ ᱟᱹᱰᱤ ᱢᱟᱱᱮ ᱟᱰᱤ ᱜᱮᱵᱚᱱ ᱥᱩᱵᱤᱫᱟ ᱟᱠᱟᱱᱟ ᱟᱨᱠᱤ ᱾